ᱦᱮᱞᱳ ᱡᱚᱦᱟᱨ ᱜᱮ ᱦᱚᱸ ᱟᱸᱡᱚᱢᱚᱜ ᱠᱟᱱᱟ ᱤᱧᱟᱹᱜ ᱵᱷᱚᱭᱮᱥ
ᱦᱳᱭ ᱟᱸᱡᱚᱢᱚᱜ ᱠᱟᱱ ᱜᱮᱭᱟ
ᱟᱨ ᱪᱮᱫ ᱠᱚᱯᱮ ᱪᱤᱠᱟᱹ ᱵᱟᱲᱟᱭᱮᱜᱼᱟ
ᱪᱮᱫ ᱦᱚᱸ ᱵᱟᱝ ᱜᱮ ᱚᱲᱟᱜ ᱠᱚᱨᱮ ᱜᱮ
ᱟᱪᱪᱷᱟ ᱟ ᱡᱚᱢ ᱵᱟᱲᱟ ᱦᱩᱭ ᱮᱱᱟ ᱥᱮ ᱵᱟᱝ
ᱡᱚᱢ ᱵᱟᱲᱟ ᱫᱚ ᱟᱹᱣᱨᱤ ᱦᱩᱭᱩᱜᱼᱟ ᱡᱚᱢ ᱦᱩᱭᱩᱜᱼᱟ ᱦᱟᱸᱜ ᱠᱤᱪᱷᱩ ᱯᱚᱨ ᱡᱚᱢ ᱵᱟᱲᱟ ᱠᱟᱛᱮᱫ ᱵᱟᱹᱫᱽ ᱠᱚ ᱥᱮᱱ ᱥᱮᱱᱚᱜ ᱦᱩᱭᱩᱜᱼᱟ
ᱟᱪᱪᱷᱟ ᱱᱟᱯᱟᱭ ᱜᱮ ᱛᱚᱵᱮ ᱪᱮᱫ ᱠᱚᱯᱮ ᱩᱛᱩ ᱵᱟᱲᱟ ᱠᱮᱜᱼᱟ ᱥᱮ ᱵᱟᱝ
ᱩᱛᱩ ᱵᱷᱟᱲᱟ ᱫᱚ ᱛᱚ ᱟᱹᱞᱤᱧ ᱫᱚ ᱵᱟᱹᱞᱤᱧ ᱢᱮᱱ ᱫᱟᱲᱮᱭᱟᱜ ᱠᱟᱱᱟ ᱦᱟᱸᱜ ᱟᱹᱞᱤᱧ ᱫᱚ ᱵᱟᱝᱞᱤᱧ ᱤᱥᱤᱱᱮᱫᱼᱟ ᱟᱭᱳ ᱤᱥᱤᱱ ᱤᱥᱤᱱᱮᱜᱼᱟ ᱵᱟᱝᱞᱤᱧ ᱥᱮᱱ ᱟᱠᱟᱱᱟ ᱤᱥᱤᱱ ᱴᱷᱮᱱ ᱫᱚ ᱡᱚᱜ ᱵᱟᱲᱟ ᱡᱚᱜ ᱥᱟᱯᱷᱟ ᱵᱟᱲᱟ ᱦᱩᱭᱮᱱᱟ ᱟᱫᱚ ᱯᱷᱟᱸᱠ ᱥᱮᱱ ᱠᱟᱹᱴᱤᱡ ᱞᱤᱧ ᱦᱮᱡ ᱟᱠᱟᱱᱟ
ᱟᱪᱪᱷᱟ ᱟᱪᱪᱷᱟ ᱠᱚᱫᱚ ᱵᱤᱱ ᱵᱟᱲᱟᱭᱟ ᱥᱮ ᱵᱟᱝᱟ
ᱪᱮᱫ ᱠᱚ ᱪᱚᱸᱫᱟ ᱠᱚ
ᱦᱮᱸ ᱪᱚᱸᱫᱟ ᱠᱚᱫᱚ ᱵᱤᱱ ᱦᱮᱸ
ᱦᱮᱸ ᱪᱚᱸᱫᱟ ᱠᱚᱫᱚ ᱵᱟᱲᱟᱭ ᱜᱮᱭᱟᱞᱤᱧ ᱠᱩᱲᱤ ᱜᱤᱫᱽᱨᱟᱹ ᱫᱚ ᱪᱮᱫ ᱫᱚ ᱫᱚᱨᱠᱟᱨ ᱜᱮᱭᱟ ᱥᱮ ᱪᱚᱸᱫᱟ ᱠᱚ ᱫᱚ
ᱟᱪᱪᱷᱟ ᱟᱪᱪᱷᱟ
ᱟᱫᱚ ᱚᱱᱠᱟ ᱫᱚ ᱪᱚᱸᱫᱟ ᱫᱚ ᱵᱟᱭ ᱦᱩᱭᱩᱜᱼᱟ ᱚᱲᱟᱜ ᱠᱚᱨᱮ ᱛᱟᱦᱮᱸ ᱟᱭᱳ ᱛᱟᱦᱮᱸ ᱞᱮᱱ ᱠᱷᱟᱱ ᱫᱚ ᱚᱱᱠᱟ ᱫᱚ ᱤᱥᱤᱱ ᱠᱚᱫᱚ ᱵᱟᱭ ᱦᱩᱭᱩᱜᱼᱟ ᱡᱩᱫᱤ ᱛᱮ ᱩᱱᱤ ᱠᱟᱹᱢᱤ ᱠᱚᱭ ᱥᱮᱱ ᱠᱚᱜᱼᱟ ᱥᱮ ᱵᱟᱭ ᱛᱟᱦᱮᱱᱟ ᱥᱮ ᱛᱚᱠᱷᱚᱱ ᱤᱥᱤᱱ ᱵᱟᱲᱟ ᱦᱩᱭᱩᱜᱼᱟ
ᱟᱪᱪᱷᱟ ᱟᱪᱪᱷᱟ ᱟᱨ ᱮᱱ ᱨᱮᱦᱚᱸ ᱵᱟᱹᱵᱤᱱ ᱜᱚᱲᱚᱣᱟᱭᱟ ᱟᱭᱳ ᱫᱚ
ᱠᱟᱹᱴᱤᱡ ᱟᱴᱠᱟᱜ ᱠᱟᱱ ᱛᱟᱹᱵᱤᱱᱟ ᱵᱷᱚᱭᱮᱥ ᱱᱷᱟᱜ ᱦᱮᱞᱳ
ᱟᱸᱡᱚᱢ ᱮᱫᱟ ᱵᱤᱱ ᱱᱤᱛᱚᱜ
ᱠᱟᱹᱴᱤᱡ ᱵᱷᱚᱭᱮᱥ ᱱᱷᱟᱜ ᱟᱴᱠᱟᱜ ᱠᱟ
ᱟᱹᱵᱤᱱᱟᱜ ᱫᱚ ᱴᱷᱤᱠ ᱜᱮᱞᱤᱧ ᱟᱸᱡᱚᱢᱮᱜᱼᱟ
ᱦᱳᱭ ᱢᱤᱫ ᱫᱷᱟᱣ ᱢᱤᱫ ᱫᱷᱟᱣ ᱫᱚ ᱤᱭᱤᱭᱟᱹ ᱠᱮᱸᱜ ᱠᱚᱸᱜ ᱠᱮᱸᱜ ᱠᱚᱸᱜ ᱚᱱᱠᱟᱜ ᱠᱟᱱᱟ ᱟᱨ ᱱᱤᱛ ᱫᱚ
ᱦᱮᱸ ᱠᱳᱱᱳ ᱥᱚᱢᱚᱭ ᱱᱮᱴᱳᱣᱟᱨᱠ ᱯᱨᱚᱵᱞᱮᱢ ᱦᱩᱭᱩᱜ ᱜᱮᱭᱟ ᱥᱮ ᱩᱱ ᱤᱱᱟᱹ ᱴᱟᱭᱤᱢ ᱫᱚ ᱚᱱᱠᱟ ᱜᱮ ᱟᱸᱡᱚᱢᱚᱜ
ᱦᱳᱭ ᱦᱮᱸ ᱱᱤᱛ ᱫᱚ ᱵᱮᱥ ᱜᱮ ᱟᱸᱡᱚᱢᱚᱜ ᱠᱟᱱᱟ ᱚᱠᱟ ᱚᱠᱟ ᱫᱷᱟᱣ ᱤᱭᱟᱹᱜ ᱜᱮ ᱟᱸᱡᱚᱢᱚᱜ ᱠᱟᱱᱟ
ᱟᱪᱪᱷᱟ ᱛᱮᱦᱮᱧ ᱫᱚ ᱨᱚᱛᱷ ᱯᱚᱨᱚᱵᱽ ᱠᱟᱱᱟ ᱵᱟᱝ
ᱛᱮᱦᱮᱧ ᱦᱳᱭ ᱛᱮᱦᱮᱧ ᱫᱚ ᱨᱟᱛ ᱠᱚ
ᱟᱯᱮ ᱥᱮᱱ ᱫᱚ ᱦᱩᱭᱩᱜ ᱜᱮᱭᱟ ᱥᱮ ᱵᱟᱝ ᱜᱮ ᱚᱱᱠᱟ ᱯᱚᱨᱚᱵᱽ
ᱦᱳᱭ ᱦᱳᱭ ᱩᱰᱤᱥᱥᱟ ᱢᱟ ᱦᱩᱭᱩᱜ ᱜᱮᱭᱟ, ᱱᱚᱰᱮᱱᱟᱜ ᱠᱟᱱᱟ ᱡᱮᱦᱮᱛᱩ
ᱦᱳᱭ, ᱛᱟᱦᱚᱞᱮ ᱛᱚ ᱯᱚᱨᱚᱵᱽ ᱧᱮᱞ ᱥᱮᱱᱚᱜ ᱜᱮᱭᱟᱯᱮ
ᱯᱚᱨᱚᱵ, ᱧᱮᱞ ᱫᱚ ᱦᱟᱸᱜ ᱚᱱᱠᱟ ᱫᱚ ᱦᱟᱸᱜ ᱵᱟᱹᱧ ᱥᱮᱱᱚᱜᱼᱟ ᱮᱱᱠᱟ ᱱᱤᱛᱚᱜ ᱚᱱᱠᱟ ᱦᱚᱨ ᱫᱟᱨᱮ ᱠᱚᱨᱮ ᱥᱮᱱᱚᱜ ᱡᱚᱦᱚᱜ ᱡᱚᱠᱷᱚᱱ ᱯᱟᱨᱚᱢᱚᱜ-ᱟ ᱥᱮ ᱮᱱᱠᱷᱟᱱ ᱫᱚᱧ ᱧᱮᱞ ᱜᱮᱭᱟ ᱵᱟᱲᱟᱭ ᱜᱮᱭᱟ ᱨᱟᱛ ᱤᱫᱤ ᱠᱟᱛᱮ
ᱟᱨ ᱢᱟᱱᱮ ᱥᱟᱱᱛᱟᱲᱟᱜ ᱯᱚᱨᱚᱵᱽ ᱫᱚ ᱛᱟᱦᱚᱞᱮ ᱦᱤᱛᱚᱜ ᱫᱚ ᱚᱱᱠᱟ ᱫᱚ ᱪᱮᱫ ᱦᱩᱭᱩᱜ ᱜᱮᱭᱟ ᱟᱯᱮ ᱚᱱᱟ ᱠᱚᱨᱮ ᱫᱚ
ᱥᱟᱱᱛᱟᱲ ᱯᱚᱨᱚᱵᱽ ᱦᱚᱸ ᱱᱤᱛᱚᱜ ᱵᱟᱹᱱᱩᱜ ᱟᱹᱱᱤᱡ ᱚᱱᱠᱟ ᱢᱟ ᱢᱟᱱᱮ ᱤᱭᱟᱹᱱᱟᱜ ᱦᱤᱡᱩᱜ ᱠᱟᱱᱟ ᱱᱟᱜ ᱥᱚᱦᱚᱨᱟᱭ ᱱᱟᱦᱟᱜ ᱟᱨ ᱚᱱᱠᱟ ᱟᱞᱮ ᱴᱷᱮᱫᱟᱜ ᱛᱟᱦᱚᱞᱮ ᱤᱧ ᱱᱟᱦᱟᱜ ᱟᱨ ᱚᱱᱠᱟ ᱥᱚᱦᱨᱟᱭ ᱜᱮ ᱦᱮᱱᱟᱜᱼᱟ ᱟᱨ ᱚᱱᱠᱟ ᱫᱚ ᱵᱟᱹᱱᱩᱜᱼᱟᱱ, ᱟᱞᱮ ᱡᱟᱦᱟᱸ ᱢᱟᱱᱟᱣᱟᱞᱮ ᱱᱚᱣᱟ ᱯᱚᱨᱮ ᱱᱟᱜ ᱚᱱᱟ ᱫᱚ ᱥᱚᱦᱨᱟᱭ ᱜᱮ
ᱦᱳᱭ ᱞᱟᱹᱭ ᱠᱮᱫ ᱢᱟᱲᱟᱝ ᱨᱮᱚ ᱵᱮᱱ ᱞᱟᱹᱭ ᱠᱮᱫᱼᱟ ᱛᱚ ᱠᱟᱨᱚᱱ ᱠᱟᱨᱟᱢ ᱠᱚᱫᱚ ᱟᱯᱮ ᱫᱚ ᱵᱟᱝᱯᱮ ᱢᱟᱱᱟᱣᱟ ᱟᱞᱮ ᱥᱮᱱ ᱫᱚ ᱡᱮᱢᱚᱱ ᱱᱚᱜ-ᱚᱭ ᱠᱟᱨᱟᱢ ᱢᱮᱱᱟᱜᱼᱟ ᱱᱤᱛᱳᱜ ᱵᱷᱟᱫᱚᱨ ᱵᱚᱸᱜᱟ ᱦᱟᱜ ᱠᱟᱨᱟᱢ ᱢᱟᱱᱟᱣ ᱜᱮᱭᱟ ᱠᱚ
ᱦᱮᱸ ᱟᱨ ᱮᱴᱟᱜ ᱰᱤᱥᱴᱤᱠ ᱠᱚᱨᱮ ᱦᱚᱸ ᱠᱚ ᱢᱟᱱᱟᱣ ᱜᱮᱭᱟ ᱠᱤᱱᱛᱩ ᱟᱞᱮᱭᱟᱜ ᱰᱤᱥᱴᱤᱠ ᱨᱮ ᱤᱱᱟᱹᱜ ᱵᱟᱠᱚ ᱢᱟᱱᱟᱭᱟ ᱛᱚ
ᱚ ᱢᱟᱱᱮ ᱟᱯᱮ ᱚᱱᱛᱮ ᱩᱲᱤᱥᱟ ᱨᱮᱦᱚᱸ ᱢᱮᱱᱟᱜ ᱜᱮᱭᱟ ᱠᱟᱨᱟᱢ ᱫᱚ ᱮᱴᱟᱜ ᱰᱤᱥᱴᱤᱠ ᱨᱮᱫᱚ
ᱦᱟᱸ ᱦᱟᱸ ᱡᱷᱚᱛᱚ ᱠᱚ ᱢᱟᱱᱟᱣ ᱜᱮᱭᱟ ᱯᱟᱨᱟ ᱚᱱᱛᱮ ᱜᱩᱨᱩ ᱜᱚᱝᱠᱮ ᱛᱟᱠᱤᱱᱟᱜ ᱡᱟᱱᱟᱢ ᱫᱤᱥᱚᱢ ᱥᱮᱫ ᱟᱨᱚ ᱵᱟᱝ ᱱᱚᱛᱮ ᱡᱷᱚᱛᱚ ᱥᱮᱫ ᱜᱮ ᱢᱟᱱᱟᱣ ᱠᱟᱜ-ᱟᱞᱮ ᱟᱞᱮ ᱟᱹᱛᱩ ᱨᱮᱜᱮ ᱦᱚᱲ ᱢᱟᱱᱮ ᱠᱟᱹᱴᱤᱡ ᱜᱮᱭᱟ ᱠᱚ ᱛᱚ ᱠᱷᱟᱱ ᱤᱱᱟᱹᱜ ᱵᱟᱠᱚ ᱢᱟᱱᱟᱣᱟ
ᱦᱳᱭ ᱟᱫᱚ ᱟᱯᱮ ᱫᱚ ᱢᱟᱱᱮ ᱥᱟᱱᱛᱟᱲ ᱫᱚ ᱩᱱᱟᱹᱜ ᱫᱚ ᱵᱟᱹᱱᱩᱜ ᱯᱮᱭᱟ ᱛᱚ
ᱵᱟᱝᱟ ᱵᱤᱥᱴᱤ ᱚᱲᱟᱜ ᱜᱮ ᱟᱞᱮ ᱥᱟᱱᱛᱟᱲ ᱚᱲᱟᱜ ᱫᱚ ᱱᱚᱰᱮ ᱱᱟᱦᱟᱜ ᱟᱞᱮ ᱟᱹᱛᱩ ᱨᱮ ᱟᱨ ᱤᱭᱟᱹ ᱟᱨ ᱡᱟ ᱫᱤᱠᱩ ᱠᱚ ᱢᱮᱥᱟ ᱦᱮᱸᱪᱮ
ᱛᱟᱦᱚᱞᱮ ᱟᱯᱮ ᱫᱚ ᱢᱟᱱᱮ ᱫᱤᱠᱩ ᱥᱟᱞᱟᱜ ᱜᱮᱛᱚ ᱢᱟᱱᱮ ᱜᱟᱛᱮᱜ ᱜᱮᱭᱟ ᱯᱮ
ᱫᱤᱠᱩ ᱜᱤᱫᱽᱨᱟᱹ ᱥᱟᱶ ᱵᱟ
ᱦᱚᱸ ᱫᱤᱠᱩ ᱜᱤᱫᱽᱨᱟᱹ ᱥᱟᱶ ᱜᱮᱯᱮ ᱜᱟᱛᱮᱜ ᱜᱮᱭᱟ ᱛᱚ ᱫᱤᱠᱩ ᱛᱟᱞᱟᱨᱮ ᱢᱮᱱᱟᱜ ᱯᱮᱭᱟ
ᱦᱟᱸ ᱦᱟᱸ ᱜᱟᱛᱮᱜ ᱜᱮᱭᱟᱞᱮ
ᱦᱳᱭ ᱟᱛᱩ ᱚᱲᱟᱜ ᱨᱮ ᱢᱤᱫ ᱥᱟᱶᱛᱮ ᱛᱟᱦᱮᱸ ᱞᱮᱱᱠᱷᱟᱱ ᱫᱚ ᱡᱷᱚᱛᱚ ᱦᱚᱲ ᱥᱟᱶ ᱜᱮ ᱜᱟᱛᱮ ᱫᱚ ᱫᱚᱨᱠᱟᱨ ᱜᱮᱥᱮ
ᱦᱩᱸ ᱦᱩᱸ ᱦᱮᱸ ᱛᱚ ᱟᱨ ᱟᱯᱮ ᱫᱚ ᱯᱩᱨᱟᱹ ᱚᱸᱰᱮ ᱫᱚ ᱯᱩᱨᱟᱹ ᱡᱚᱛᱚ ᱦᱚᱲᱜᱮ ᱥᱟᱱᱛᱟᱲ
ᱦᱮᱸ ᱟᱞᱮ ᱱᱚᱸᱰᱮ ᱫᱚ ᱡᱷᱚᱛᱚ ᱜᱮ ᱥᱟᱱᱛᱟᱲ ᱥᱩᱫᱷᱩ ᱟᱞᱮ ᱟᱹᱛᱩ ᱨᱮᱫᱚ ᱠᱟᱢᱟᱨ ᱢᱮᱱᱟᱜ ᱠᱚᱣᱟ ᱡᱟᱦᱟᱸ ᱫᱚ ᱥᱮᱫᱟᱭ ᱦᱟᱯᱲᱟᱢ ᱠᱚ ᱢᱟᱱᱮ ᱩᱱᱦᱚᱸ ᱢᱟᱲᱟᱝ ᱫᱚ ᱵᱟᱠ ᱠᱚ ᱛᱟᱦᱮᱸ ᱠᱟᱱᱟ ᱞᱟᱹᱭ ᱛᱟᱦᱮᱱ ᱠᱚ ᱟᱫᱚ ᱥᱮᱫᱟᱭ ᱨᱮᱱ ᱦᱚᱲ ᱫᱚ ᱟᱹᱜᱩ ᱠᱟᱫ ᱠᱚ ᱛᱟᱦᱮᱱᱟᱠᱚ ᱢᱮᱱᱠᱚ ᱯᱟᱞ ᱠᱚ ᱚᱠᱟᱨᱮᱢ ᱯᱟᱡᱟᱣ ᱦᱚᱪᱚᱭᱟ ᱠᱟᱢᱟᱨ ᱫᱚ ᱫᱚᱨᱠᱟᱨ ᱜᱮᱥᱮ ᱡᱚᱛᱚ ᱠᱤᱪᱷᱩ ᱨᱮ
ᱟᱪᱪᱷᱟ ᱟᱪᱪᱷᱟ
ᱵᱩᱡᱷᱟᱹᱣ ᱫᱟᱲᱮᱭᱟᱜ ᱠᱟᱱᱟ ᱵᱮᱱ ᱥᱮ ᱵᱟᱝ ᱠᱟᱢᱟᱨ ᱪᱮᱞᱮ ᱫᱚᱠᱚ ᱢᱮᱛᱟ ᱠᱚᱣᱟ
ᱩᱱᱠᱩ ᱞᱳᱦᱟ ᱠᱚ ᱤᱭᱟᱹᱭ ᱫᱚᱠᱚ ᱩᱱᱠᱩ ᱠᱟᱢᱟᱨ ᱠᱚ ᱢᱮᱛᱟ ᱠᱚᱣᱟ ᱛᱚ
ᱦᱳᱭ ᱦᱳᱭ ᱞᱚᱦᱟ ᱨᱮᱱᱟᱜ ᱡᱟᱦᱟᱱᱟᱜ ᱠᱚ ᱡᱩᱛ ᱜᱮᱫᱚ ᱩᱱᱠᱩ ᱜᱮ ᱠᱟᱢ ᱠᱟᱢᱟᱨ ᱠᱚ ᱢᱮᱛᱟ ᱠᱚᱜᱮ
ᱟᱫᱚ ᱮᱢᱱᱤ ᱛᱮᱫᱚ ᱢᱟᱲᱟᱝ ᱫᱚ ᱥᱩᱫᱩ ᱥᱟᱱᱛᱟᱲ ᱜᱮᱠᱚ ᱛᱟᱦᱮᱸ ᱠᱟᱱᱟ ᱟᱫᱚ ᱯᱟᱹᱦᱤᱞ ᱨᱮᱜᱮ ᱟᱹᱜᱩ ᱠᱟᱫ ᱠᱚᱣᱟ ᱠᱚ ᱩᱱᱠᱩ ᱯᱷᱟᱞ ᱠᱚ ᱯᱟᱡᱟᱼᱼ ᱢᱟᱱᱮ ᱞᱳᱦᱟ ᱠᱚ ᱯᱟᱡᱟᱣ ᱞᱟᱹᱜᱤᱫ ᱛᱮ ᱡᱮ ᱠᱳᱱᱳ ᱡᱩᱛ ᱵᱟᱲᱟ ᱦᱚᱪᱚ ᱞᱟᱹᱜᱤᱫ ᱛᱮ ᱱᱤᱡᱮ ᱟᱛᱳ ᱨᱮᱠᱚ ᱛᱟᱦᱮᱸ ᱞᱮᱱ ᱠᱷᱟᱱ ᱫᱚ ᱡᱟᱦᱟᱸ ᱛᱤ ᱨᱮᱜᱮ ᱵᱮᱱ ᱡᱩᱛ ᱦᱚᱪᱚ ᱠᱚᱣᱟ ᱥᱮ
ᱮᱸ ᱦᱮᱸ
ᱚᱱᱟ ᱤᱭᱟᱹᱛᱮ ᱩᱱᱠᱩ ᱜᱮ ᱢᱮᱱᱟᱜ ᱠᱚᱣᱟ ᱢᱤᱫ ᱚᱲᱟᱜ ᱟᱨ ᱵᱟᱝᱠᱷᱟᱱ ᱫᱚ ᱡᱷᱚᱛᱚ ᱜᱮ ᱥᱟᱱᱛᱟᱲ ᱜᱮ
ᱟᱪᱪᱷᱟ ᱟᱪᱪᱷᱟ ᱱᱟᱯᱟᱭ ᱜᱮ ᱛᱚᱵᱮ ᱟᱫᱚ
ᱦᱮᱸ
ᱱᱟᱯᱟᱭ ᱜᱮ ᱛᱚᱵᱮ ᱟᱫᱚ ᱢᱤᱫᱴᱟᱝ ᱜᱮ ᱟᱫᱚ ᱠᱤᱱᱛᱩ ᱟᱞᱮ ᱫᱚ ᱟᱹᱰᱤ ᱵᱷᱚᱨᱟ ᱢᱮᱱᱮᱢᱟᱢ ᱟᱞᱮᱭᱟᱜ ᱴᱚᱞᱟᱨᱮ ᱢᱮᱱᱠᱷᱟᱱ ᱞᱟᱹᱭ ᱞᱮᱠᱷᱟᱱ ᱯᱚᱸᱪᱟᱥ ᱥᱟᱴᱷᱤ ᱴᱤ ᱚᱲᱟᱜ ᱦᱮᱱᱟᱜᱼᱟ ᱚᱱᱟ ᱠᱷᱚᱱ ᱫᱚ ᱵᱮᱥᱤ ᱚᱲᱟᱜ ᱜᱮ ᱟᱞᱮ ᱥᱟᱱᱛᱟᱲᱟᱜ ᱟᱨ ᱵᱟᱹᱠᱤ ᱫᱚ ᱫᱤᱠᱩᱣᱟᱜ
ᱚ
ᱟᱞᱮ ᱥᱮᱱ ᱢᱟ ᱱᱤᱛᱚᱜ ᱢᱟ ᱩᱫ ᱯᱩᱴᱠᱟᱹ ᱠᱚ ᱵᱤᱨ ᱫᱤᱥᱚᱢ ᱫᱚᱢᱮ ᱧᱟᱢᱚᱜ ᱠᱟᱱ ᱵᱷᱩᱸᱰᱨᱩ ᱵᱤᱞᱤ ᱠᱚ ᱧᱟᱢᱚᱜ ᱠᱟᱱᱟ ᱟᱯᱮ ᱥᱮᱱ ᱫᱚ ᱢᱮᱱᱟᱜ ᱟᱥᱮ ᱵᱟᱝᱠᱷᱟᱱ
ᱩᱫ ᱟᱨ ᱪᱮᱫ ᱵᱤᱱ ᱞᱟᱹᱭ ᱠᱮᱜ-ᱟ ᱢᱤᱫᱴᱟᱝ
ᱯᱩᱴᱠᱟᱹ
ᱯᱩᱴᱠᱟᱹᱫᱚ ᱪᱮᱫ ᱱᱟᱦᱟᱸᱜ
ᱚᱱᱟ ᱫᱚ ᱠᱟᱹᱴᱤᱡ ᱠᱟᱹᱴᱤᱡ ᱚᱢᱚᱱᱚᱜ ᱜᱮᱭᱟ ᱠᱚ ᱢᱟᱱᱮ ᱚᱛ ᱨᱮ ᱛᱟᱦᱮᱱ ᱜᱮᱭᱟ ᱠᱚ ᱜᱳᱞ
ᱩᱫ ᱩ ᱩᱫ ᱞᱮᱠᱟ ᱡᱤᱱᱤᱥ ᱜᱮᱛᱚ
ᱵᱟᱝᱜᱮ ᱩᱫ ᱞᱮᱠᱟ ᱫᱚ ᱵᱟᱭ ᱚᱢᱚᱱᱚ ᱟ ᱚᱱᱟ ᱫᱚ ᱚᱱᱟ ᱫᱚ ᱚᱛ ᱵᱷᱤᱛᱤᱨ ᱨᱮᱜᱮ ᱜᱳᱞ ᱜᱮ ᱛᱟᱦᱮᱱ ᱜᱮᱭᱟ ᱠᱚ
ᱪᱤᱠᱟᱹ ᱱᱟ ᱵᱟᱹᱧ ᱵᱟᱰᱟᱭᱟ ᱚᱱᱟ ᱫᱚ ᱪᱮᱫ ᱠᱟᱱᱟ
ᱵᱟᱝᱵᱤᱱ ᱵᱟᱰᱟᱭᱟ ᱛᱟᱦᱚᱞᱮ ᱟᱞᱮ ᱠᱚᱨᱮ ᱫᱚ ᱧᱟᱢᱚᱜ ᱜᱮᱭᱟ ᱠᱚ ᱯᱩᱴᱠᱟᱹ ᱫᱚ ᱪᱮᱫ ᱞᱮᱠᱟ ᱞᱤᱧ ᱞᱟᱹᱭ ᱵᱮᱤᱱᱟ ᱦᱮᱸ ᱢᱟᱱᱮ ᱜᱷᱩᱴᱤ ᱞᱮᱠᱟ ᱠᱚ ᱛᱟᱦᱮᱱ ᱜᱮᱭᱟ ᱚᱛ ᱨᱮᱜᱮ
ᱟᱪᱪᱷᱟ ᱵᱟᱹᱧ ᱵᱟᱲᱟᱭᱟ ᱱᱟᱦᱟᱸᱜ ᱛᱚᱵᱮ ᱚᱱᱟ ᱫᱚ ᱱᱟᱦᱟᱸᱜ ᱟᱨ ᱩᱫ ᱫᱚ ᱦᱩᱭᱩᱜ ᱜᱮᱭᱟ ᱱᱟᱦᱟᱸᱜ ᱟᱞᱮ ᱱᱚᱛᱮ ᱦᱚᱸ ᱦᱚᱞᱟ ᱟᱹᱭᱩᱵ ᱜᱮᱞᱮ ᱩᱛᱩ ᱞᱮᱜᱼᱟ
ᱚ ᱦᱮᱸ ᱩᱫ ᱫᱚ ᱢᱟᱱᱮ ᱚᱢᱚᱱ ᱵᱟᱲᱟᱜ ᱜᱮᱭᱟ ᱜᱚᱴᱟ ᱜᱮ
ᱦᱳᱭ ᱤᱧᱫᱚ ᱢᱮᱱᱟᱜ ᱟ ᱦᱚᱞᱟ ᱩᱫ ᱤᱫᱤ ᱞᱮᱫ ᱛᱟᱦᱮᱸᱜᱼᱟ ᱮᱱᱠᱷᱟᱱ ᱦᱚᱞᱟ ᱟᱹᱭᱩᱵ ᱞᱮ ᱩᱛᱩ ᱞᱮᱜᱼᱟ ᱚᱱᱟᱜᱮ ᱪᱮᱫ ᱞᱮᱠᱟ ᱵᱮᱱ ᱵᱩᱡᱟ ᱩᱫ ᱫᱚ ᱟᱹᱵᱤᱱ ᱫᱚ
ᱦᱮᱸ ᱠᱩᱥᱤᱭᱟᱜ ᱜᱮᱭᱟᱞᱤᱧ ᱟᱫᱚ ᱟᱹᱰᱤ ᱨᱚᱠᱚᱢ ᱩᱫ ᱢᱮᱱᱟᱜ ᱛᱚ ᱡᱷᱚᱛᱚ ᱩᱫ ᱛᱚ ᱟᱨ ᱵᱟᱭ ᱥᱤᱵᱤᱞᱟ ᱠᱤᱪᱷᱩ ᱠᱤᱪᱷᱩ ᱩᱫ ᱢᱮᱱᱟᱜᱼᱟ ᱚᱱᱟ ᱫᱚ ᱫᱚᱢᱮ ᱥᱤᱵᱤᱞᱟ ᱡᱮᱢᱚᱱ ᱚᱱᱟ ᱯᱚᱨᱚᱵ ᱯᱩᱰᱠᱚ ᱡᱟᱦᱟᱸ ᱫᱚ ᱯᱚᱨᱚᱵ ᱴᱟᱭᱤᱢ ᱨᱮ ᱚᱢᱚᱱᱚᱜ ᱜᱮᱭᱟ ᱟᱨ ᱦᱤᱛᱚᱜ ᱦᱚᱸ ᱚᱢᱱᱚᱜ ᱜᱮᱭᱟ ᱠᱤᱪᱷᱩ ᱩᱫ ᱢᱮᱱᱟᱜᱼᱟ ᱚᱱᱟ ᱠᱚᱫᱚ ᱥᱤᱵᱤᱞ ᱜᱮᱭᱟ ᱟᱨ ᱟᱫᱚᱢᱟᱜ ᱫᱚ ᱩᱱᱟᱹᱜ ᱫᱚ ᱵᱟᱭ ᱥᱤᱵᱤᱞᱟ ᱡᱮᱢᱚᱱ ᱴᱟᱺᱲᱤ ᱨᱮ ᱚᱢᱚᱱᱚᱜ ᱜᱮᱭᱟ ᱦᱟᱱᱮ ᱵᱟᱹᱞᱤ ᱩᱫ ᱠᱚᱠᱚ ᱢᱮᱛᱟᱜ ᱜᱮᱭᱟ ᱠᱟᱹᱴᱤᱡ ᱠᱟᱹᱴᱤᱡ ᱵᱩᱱᱩᱢ ᱩᱫ ᱠᱚᱨᱮ ᱚᱢᱚᱱᱚᱜ ᱜᱮᱭᱟ ᱚᱱᱟ ᱠᱚᱫᱚ ᱡᱮᱢᱚᱱ ᱟᱹᱞᱤᱧ ᱫᱚ ᱫᱚᱢᱮ ᱥᱤᱵᱤᱞ ᱞᱤᱧ ᱜᱮᱭᱟ ᱟᱯᱮ ᱥᱮᱱ ᱫᱚ ᱚᱢᱚᱱᱚᱜ ᱜᱮᱭᱟ ᱥᱮ ᱵᱟᱝ ᱚᱱᱠᱟ ᱵᱟᱹᱞᱤ ᱩᱫ ᱠᱚ ᱠᱟᱹᱴᱤᱡ ᱩᱫ ᱠᱚ
ᱦᱮᱸ ᱚᱢᱚᱱᱚᱜ ᱜᱮᱭᱟ ᱡᱚᱛᱚ ᱞᱮᱠᱟ ᱩᱫ ᱜᱮ
ᱟᱨ ᱵᱤᱨ ᱨᱮᱦᱚᱸ ᱚᱢᱚᱱᱚᱜ ᱜᱮᱭᱟ
ᱵᱤᱡ ᱡᱤᱛᱟ ᱫᱚ ᱪᱮᱫ ᱦᱟᱸᱜ ᱫᱟᱜ ᱫᱚ
ᱦᱮᱸ
ᱵᱤᱡ ᱡᱤᱫᱟ ᱦᱟᱸᱜ ᱪᱮᱫ ᱞᱮᱟᱹᱭ ᱠᱮᱭᱟ ᱵᱤᱱ
ᱟᱨ ᱢᱤᱫ ᱫᱷᱟᱣ ᱢᱮᱱ ᱵᱮᱱ ᱥᱮ?
ᱵᱤᱡᱤ ᱪᱮᱫ ᱢᱤᱫᱴᱟᱝ ᱞᱟᱹᱭ ᱠᱮᱫ ᱫᱚᱵᱤᱱ ᱚᱱᱟ ᱫᱚ
ᱵᱟ ᱵᱷᱚᱱᱰᱨᱚ ᱵᱤᱞᱤ
ᱵᱷᱟᱱᱰᱨᱩ ᱵᱤᱞᱤ
ᱦᱳᱭ ᱵᱷᱟᱰᱩ ᱵᱤᱞᱤ ᱵᱤᱨ ᱨᱮ ᱧᱟᱢᱚᱜ ᱜᱮᱭᱟ ᱫᱟᱨᱮ ᱨᱮ ᱡᱚᱜ ᱜᱮᱭᱟ᱾
ᱵᱤᱨᱜᱮ ᱵᱟᱹᱱᱩ ᱵᱟᱞᱮ ᱵᱟᱰᱟᱭ ᱠᱟᱱᱟ
ᱦᱚᱭ ᱵᱟᱯᱮ ᱵᱟᱰᱟᱭᱟ ᱢᱟᱱᱮ ᱚᱱᱟ ᱦᱚᱸ ᱱᱮᱛᱟᱨ ᱵᱤᱨ ᱨᱮ ᱡᱚᱜ ᱜᱮᱭᱟ ᱚᱱᱟᱫᱚ ᱪᱮᱫ ᱛᱤᱱ ᱟᱫᱚ ᱪᱤᱠᱟᱹᱞᱤᱧ ᱵᱩᱡᱷᱟᱹᱣ ᱦᱚᱪᱚ ᱫᱟᱲᱮᱭᱟᱵᱟ ᱵᱟᱵᱮᱱ ᱵᱩᱡᱷᱟᱹᱣ ᱫᱟᱲᱮᱭᱟᱜ ᱠᱟᱱᱟ ᱥᱮ ᱵᱟᱵᱮᱱ ᱧᱮᱞ ᱟᱠᱟᱫᱼᱟ᱾
ᱦᱮᱸ ᱦᱮᱸ ᱞᱟᱹᱭ ᱛᱮᱢᱟ ᱵᱟᱹᱞᱤᱧ ᱴᱷᱤᱠᱟᱱᱟ ᱡᱮᱦᱮᱛᱩ ᱵᱤᱨ ᱨᱮᱭᱟᱜ ᱤᱭᱟᱹ ᱱᱚᱝᱠᱟ ᱤᱭᱟᱹ ᱞᱮᱠᱷᱟᱱ ᱚᱢᱚᱱ ᱞᱮᱠᱷᱟᱱ ᱞᱟᱹᱭ ᱫᱟᱲᱮ ᱠᱟᱜ ᱵᱤᱱ ᱦᱩᱱᱟᱹᱝ
ᱦᱳᱭ ᱟᱨ ᱵᱟᱝᱜᱮ ᱵᱟᱡᱟᱨ ᱠᱚᱨᱮ ᱚᱱᱠᱟ ᱵᱟᱭ ᱧᱮᱞᱚᱜ ᱜᱮᱭᱟ ᱵᱟᱝᱠᱚ ᱟᱠᱷᱨᱤᱧ ᱜᱮᱭᱟ ᱴᱟᱴᱟ ᱡᱚᱢᱥᱮᱫ ᱯᱚᱨ ᱚᱱᱟ ᱠᱚᱨᱮ ᱫᱚ ᱤᱫᱤ ᱜᱮᱭᱟ ᱠᱚ ᱵᱤᱨ ᱠᱚᱨᱮᱱ ᱦᱚᱲ ᱵᱟᱡᱟᱨ ᱨᱮ ᱤᱫᱤ ᱜᱮᱭᱟ ᱠᱚ ᱟᱠᱠᱷᱨᱤᱧ ᱵᱟᱠᱷᱨᱟ ᱛᱮ
ᱟᱪᱪᱷᱟ ᱟᱹᱵᱤᱱ ᱫᱚ ᱡᱟᱢᱥᱮᱫᱯᱩᱨ ᱥᱩᱨ ᱵᱟᱝ
ᱦᱳᱭ ᱡᱟᱢᱥᱮᱫᱽᱯᱩᱨ ᱫᱚ ᱥᱩᱨ ᱜᱮᱛᱟ ᱞᱮᱭᱟ ᱥᱩᱨ ᱫᱚ᱾
ᱟᱪᱪᱷᱟ ᱟᱪᱪᱷᱟ ᱱᱟᱯᱟᱭ ᱜᱮ ᱛᱚᱵᱮ
ᱢᱟᱱᱮ ᱟᱞᱮ ᱦᱚᱸ ᱡᱟᱢᱥᱮᱫᱽᱯᱩᱨ ᱦᱚ ᱫᱚᱢᱮ ᱡᱷᱟᱲᱠᱷᱚᱸᱱᱰ ᱵᱚᱰᱟᱨ ᱨᱮᱜᱮᱢ ᱢᱮᱱ ᱜᱟᱱᱚᱜᱼᱟ ᱟᱨ ᱟᱞᱮ ᱦᱚᱸ ᱵᱮᱝᱜᱚ ᱵᱮᱝᱜᱚ ᱵᱮᱝᱜᱚᱞ ᱵᱳᱰᱟᱨ ᱨᱮ
ᱟᱪᱪᱷᱟ ᱟᱪᱪᱷᱟ ᱚᱱᱟ ᱡᱟᱢᱥᱮᱫᱽᱯᱩᱨ ᱨᱮ ᱪᱮᱫ ᱢᱤᱫᱴᱟᱝ ᱯᱟᱨᱠ ᱦᱮᱱᱟᱜ ᱟᱥᱮ ᱟᱹᱰᱤ ᱢᱚᱡᱽ ᱜᱮ ᱚᱱᱠᱟ ᱤᱭᱟᱹ ᱟᱨ ᱤᱭᱟᱹ ᱛᱮᱠᱚ ᱛᱮᱭᱟᱨ ᱠᱟᱜ ᱫᱚ ᱤᱭᱟᱹ ᱠᱚ
ᱡᱩᱵᱽᱞᱤ ᱯᱟᱨᱠ
ᱡᱩᱵᱽᱞᱤ ᱯᱟᱨᱠ ᱥᱮ ᱪᱮᱫ ᱯᱟᱨᱠ ᱦᱮᱱᱟᱜᱼᱟ ᱦᱟᱸᱰᱚ ᱞᱮᱠᱟᱱᱟᱜ ᱠᱚ ᱵᱟᱭ ᱟᱹᱪᱩᱨ ᱠᱚᱜᱼᱟ ᱚᱱᱟ ᱠᱚ ᱚᱱᱟ ᱯᱟᱨᱠ ᱦᱮᱱᱟᱜᱼᱟ ᱚᱸᱰᱮᱜᱮ ᱟᱹᱰᱤ ᱢᱚᱡᱽ ᱠᱚ ᱛᱮᱭᱟᱨ ᱠᱟᱜᱼᱟ᱾
ᱦᱮᱡ ᱵᱟᱲᱟ ᱟᱠᱟᱱᱟ ᱵᱮᱱ ᱥᱮ ᱪᱮᱫ
ᱵᱟᱹᱞᱤᱧ ᱥᱮᱱ ᱠᱟᱱᱟ ᱪᱟᱞᱟᱜ ᱟᱹᱞᱤᱧ ᱦᱟᱜ ᱱᱤᱭᱟᱹ ᱫᱷᱟᱣ ᱟᱹᱰᱤ ᱢᱚᱡᱽ ᱧᱮᱞᱚᱜᱼᱟ ᱚᱱᱟ ᱯᱟᱨᱠ
ᱦᱳᱭ ᱦᱤᱡᱩᱜ ᱵᱮᱱ ᱛᱟᱦᱞᱮ ᱱᱚᱛᱮ ᱵᱮᱱ ᱦᱮᱡ ᱞᱮᱱᱠᱷᱟᱱ ᱟᱞᱮᱴᱷᱮᱡ ᱟᱞᱮ ᱫᱤᱥᱚᱢ ᱦᱚᱸ ᱦᱤᱡᱩᱜ ᱵᱮᱱ ᱧᱮᱞ ᱤᱫᱤ ᱵᱮᱱ ᱵᱮᱝᱜᱚᱞ
ᱦᱳᱭ ᱦᱳᱭ ᱟᱪᱪᱷᱟ ᱟᱯᱮ ᱚᱲᱟᱜ ᱤᱭᱟᱹ ᱠᱚ ᱛᱟᱦᱮᱱᱟ ᱚᱱᱟ ᱠᱟᱸᱛ ᱠᱚᱨᱮ ᱫᱚ ᱪᱮᱫ ᱞᱮᱠᱟ ᱵᱟᱦᱟ ᱠᱟᱜᱼᱟ ᱯᱮ ᱥᱮ ᱵᱟᱦᱟ ᱠᱚ ᱤᱭᱟᱹ ᱠᱟᱜᱼᱟ ᱛᱮᱭᱟᱨ ᱠᱟᱜᱼᱟ ᱯᱮ ᱥᱮ ᱵᱟᱝ
ᱨᱟᱱ ᱛᱤᱛᱤᱭᱟ
ᱛᱮᱭᱟᱨ ᱫᱚ ᱛᱮᱭᱟᱨ ᱫᱚ ᱛᱮᱭᱟᱨ ᱜᱮᱭᱟ ᱟᱫᱚ ᱚᱱᱠᱟ ᱡᱷᱚᱛᱚ ᱦᱚᱲ ᱫᱚ ᱵᱟᱝ ᱠᱚ ᱛᱮᱭᱟᱨ ᱜᱮᱭᱟ᱾
ᱟᱪᱪᱷᱟ ᱟᱪᱪᱷᱟ
ᱥᱮ ᱠᱟᱹᱴᱤᱡ ᱟᱠᱚᱴᱚᱜ ᱠᱟᱱ ᱛᱟᱵᱤᱱᱟ ᱚᱱᱟ ᱵᱷᱚᱭᱮᱥ ᱵᱟᱹᱧ ᱟᱸᱡᱚᱢ ᱴᱷᱤᱠᱟᱹᱭᱮᱜᱼᱟ
ᱦᱳᱭ ᱢᱮᱱᱮᱫᱼᱟᱞᱤᱧ ᱦᱮᱸ ᱢᱮᱱᱮᱫᱼᱟ ᱞᱤᱧ ᱵᱟᱦᱟ ᱠᱚᱫᱚ ᱵᱮᱥᱤᱨ ᱵᱷᱟᱜᱽ ᱫᱚ ᱟᱯᱮ ᱩᱲᱤᱥᱟ ᱥᱮᱱ ᱜᱮᱠᱚ ᱛᱮᱭᱟᱨ ᱜᱮᱭᱟ ᱚᱱᱛᱮ ᱫᱚ ᱯᱨᱚ ᱼᱼᱴᱤ ᱚᱲᱟᱜ ᱨᱮ ᱵᱟᱦᱟ ᱛᱟᱦᱮᱱ ᱜᱮᱭᱟ᱾ ᱵᱟᱝᱵᱮᱱ ᱟᱸᱡᱚᱢᱮᱜ ᱦᱮᱞᱳ ᱦᱚᱸ ᱢᱮᱱᱮᱫᱟᱹᱧ ᱟᱸᱡᱚᱢᱚᱜ ᱠᱟᱱᱟ ᱥᱮ ᱵᱟᱝ ᱜᱮ?